ᱟᱫᱚ ᱞᱟᱝ ᱠᱟᱛᱷᱟᱜ ᱠᱟᱱ ᱛᱟᱦᱮᱱᱟ ᱦᱚᱞᱟ ᱢᱟ ᱦᱟᱸᱜᱟᱜ᱾ ᱦᱩᱸ ᱦᱩᱸ ᱵᱤᱨ ᱨᱮᱦᱟᱜ ᱪᱮᱜ ᱩᱛ ᱠᱚ ᱧᱟᱢᱚᱜ-ᱟ ᱦᱟᱸᱜ ᱚᱱᱟ ᱤᱫᱤ ᱠᱟᱛᱮᱫ ᱜᱮ᱾
ᱦᱚᱸ ᱦᱚᱸ ᱦᱚᱸ᱾
ᱦᱮᱸ ᱜᱚᱝᱠᱮ ᱪᱮᱫ ᱞᱮᱠᱟ ᱵᱤᱱ ᱞᱟᱹᱭᱮᱜ ᱛᱟᱦᱮᱸᱱᱟ ᱟᱯᱮ ᱚᱱᱛᱮ
ᱚ
ᱚᱱᱟ ᱪᱮᱝ ᱩᱴ ᱠᱚ ᱧᱟᱢᱚᱜᱼᱟ ᱵᱤᱱ ᱞᱟᱹᱭᱮᱜ ᱛᱟᱦᱮᱸᱜ?
ᱚ ᱩᱫ ᱢᱮᱱᱛᱮ ᱫᱚ ᱱᱟᱜ ᱜᱚᱝᱠᱮ ᱢᱮᱱᱫᱚ ᱱᱟᱦᱟᱜ ᱮ ᱡᱟᱦᱟᱸ ᱵᱩᱥᱩᱵ ᱩᱫ ᱵᱚᱱ ᱢᱮᱛᱟᱜ ᱠᱟᱱᱟ᱾
ᱦᱩᱸ ᱦᱩᱸ᱾
ᱚᱻ ᱚᱱᱟ ᱨᱮᱱᱟᱜ ᱡᱩᱫᱤ ᱜᱚᱝᱠᱮ ᱚᱱᱟ ᱨᱮᱱᱟᱜ ᱡᱩᱫᱤ ᱜᱚᱲᱦᱚᱱ ᱞᱤᱧ ᱞᱟᱹᱭᱟ ᱜᱚᱲᱦᱚᱱ ᱱᱟᱜ ᱜᱚᱝᱠᱮ ᱚᱱᱟ ᱫᱚ ᱯᱩᱨᱟᱹ ᱫᱷᱚᱯ ᱫᱷᱚᱯ ᱯᱩᱲ ᱜᱮ᱾
ᱦᱩᱸ ᱦᱩᱸ᱾
ᱟᱫᱚ ᱱᱟᱦᱟᱜ ᱜᱚᱝᱠᱮ ᱚᱱᱟ ᱫᱚ ᱠᱤᱱᱛᱩ ᱪᱟᱬᱮ ᱞᱟᱵᱟᱜ-ᱟ᱾
ᱦᱩᱸ᱾
ᱟᱨ ᱜᱚᱝᱠᱮ ᱡᱟᱦᱟᱸ ᱢᱩᱪᱤ ᱩᱫ ᱢᱩᱪᱤ ᱩᱫ ᱫᱚ ᱱᱟᱜ ᱦᱚᱭᱛᱚ ᱥᱩᱫᱩ ᱵᱩᱱᱩᱢ ᱢᱚᱛᱚ ᱫᱚ ᱵᱟᱝ ᱢᱮᱱᱫᱚ ᱟᱹᱰᱤ ᱵᱷᱮᱜᱟᱨ ᱵᱷᱮᱜᱟᱨ ᱡᱟᱭᱜᱟ ᱠᱚᱨᱮ ᱛᱟᱦᱮᱱᱟ ᱢᱮᱱᱠᱷᱟᱱ ᱢᱮᱱᱠᱷᱟᱱ ᱜᱚᱝᱠᱮ ᱚᱱᱟ ᱫᱚ ᱦᱩᱰᱤᱧ ᱜᱮᱭᱟ ᱮᱠᱫᱚᱢ ᱟᱹᱰᱤ ᱦᱩᱰᱤᱧ ᱦᱩᱰᱤᱧ ᱜᱮᱭᱟ᱾
ᱦᱩᱸ᱾
ᱚᱱᱟ ᱦᱚᱸ ᱫᱚᱢᱮ ᱪᱚᱴᱚᱠ ᱜᱮ ᱞᱟᱢᱵᱟᱜᱼᱟ ᱟᱨ ᱚᱱᱮ ᱡᱟᱦᱟᱸ ᱵᱩᱱᱩᱢ ᱩᱫ ᱡᱟᱦᱟᱸ ᱚᱱᱮ ᱚᱨ ᱛᱩᱫ ᱩᱫ ᱵᱩᱱ ᱢᱮᱛᱟᱜ ᱠᱟᱱᱟ ᱥᱮ ᱟᱯᱮ ᱯᱟᱦᱴᱟ ᱥᱮᱫ ᱫᱚ ᱪᱮᱫ ᱠᱚ ᱢᱮᱛᱟᱜ ᱠᱟᱱᱟ ᱱᱚᱜᱚᱭ ᱡᱮᱢᱚᱱ ᱵᱷᱩᱴᱩ ᱩᱫ ᱡᱟᱦᱟᱸ ᱠᱚ ᱢᱮᱛᱟᱜ ᱠᱟᱱᱟ
ᱦᱩᱸ᱾
ᱚ ᱜᱚᱝᱠᱮ ᱟᱫᱚ ᱚᱱᱟ ᱵᱷᱩᱴᱩᱵ ᱚᱱᱟ ᱵᱷᱩᱴᱩᱵ ᱩᱫ ᱫᱚ ᱡᱮᱢᱚᱱ ᱟᱞᱮ ᱯᱟᱦᱴᱟ ᱫᱚ ᱟᱹᱰᱤ ᱡᱮᱞᱮᱧ ᱢᱟᱱᱮ ᱥᱟᱱᱟᱢ ᱯᱟᱦᱴᱟ ᱜᱤ ᱦᱳᱭᱛᱚ ᱟᱹᱰᱤ ᱡᱮᱞᱮᱧ ᱜᱮᱭᱟ ᱢᱮᱱᱠᱷᱟᱱ ᱚᱱᱟ ᱫᱚ ᱮᱠᱫᱚᱢ ᱟᱹᱰᱤ ᱥᱟᱺᱜᱤᱧ ᱠᱷᱚᱱᱟᱜ ᱮᱠᱫᱚᱢ ᱢᱟᱱᱮ ᱨᱮᱦᱮᱫ ᱠᱚᱜᱟ ᱮᱠᱫᱚᱢ ᱚᱨ ᱛᱩ ᱦᱩᱭᱩᱜ-ᱟ᱾
ᱦᱮᱸ ᱦᱮᱸ᱾
ᱵᱟᱠᱷᱟᱱ ᱠᱮᱪᱮᱫᱚᱜ-ᱟ ᱚᱱᱟ ᱫᱚ᱾
ᱦᱮᱸ ᱦᱮᱸ᱾
ᱟᱨ ᱵᱟᱠᱷᱟᱱ ᱜᱚᱢᱠᱮ ᱦᱟᱱᱮ ᱦᱟᱱᱟ ᱤᱭᱟᱹ ᱩᱜ ᱠᱚᱫᱚ ᱢᱮᱱᱟᱜ-ᱟ ᱠᱟᱰᱷᱟᱱ ᱩᱫ᱾ ᱟᱨ ᱮᱢᱟᱱ ᱛᱮᱢᱟᱱ ᱟᱨᱚ ᱚᱱᱠᱟ ᱟᱭᱢᱟ ᱩᱫ ᱜᱮ ᱢᱮᱱᱟᱜᱼᱟ᱾
ᱦᱩᱸ ᱦᱩᱸ᱾ ᱟᱫᱚ ᱦᱮᱸ ᱚᱱᱟ ᱠᱚᱜᱮ ᱦᱟᱸᱜ ᱵᱤᱱ ᱞᱟᱹᱭ ᱠᱮ ᱠᱮᱜ-ᱟ ᱢᱮᱱᱠᱷᱟᱱ ᱟᱞᱮ ᱱᱚᱛᱮ ᱢᱟ ᱚᱱᱟ ᱚ ᱵᱩᱱᱩᱢ ᱩᱫ ᱫᱚᱦᱟᱜ ᱫᱚ ᱟᱹᱵᱤᱱ ᱡᱟᱦᱟᱸ ᱚᱠᱟ ᱵᱤᱱ ᱞᱟᱹᱭ ᱫᱟ ᱦᱳᱭ ᱛᱚ ᱟᱹᱞᱤᱧ ᱵᱟᱞᱤᱧ ᱵᱩᱡᱟᱹᱜ ᱟᱞᱮ
ᱟᱪᱪᱷᱟ ᱟᱪᱪᱷᱟ᱾
ᱟᱫᱚ ᱦᱩᱸ ᱚᱱᱟᱢ ᱵᱩᱱᱩᱢ ᱠᱚ ᱵᱮᱱ ᱧᱮᱞ ᱵᱟᱲᱟ ᱟᱠᱟᱜ ᱠᱜ ᱫᱚ᱾
ᱦᱮᱸ ᱜᱚᱝᱠᱮ᱾
ᱚᱱᱟ ᱵᱩᱱᱩᱢ ᱡᱟᱦᱟᱸ ᱴᱤ ᱤᱭᱟᱹ ᱵᱤᱧ ᱠᱚᱠᱚ ᱛᱟᱦᱮᱸ ᱵᱟᱲᱟᱜ ᱜᱮ ᱫᱚ᱾
ᱦᱚᱸ ᱦᱚᱸ ᱦᱚᱸ᱾
ᱟᱫᱚ ᱚᱱᱟ ᱠᱚᱨᱮ ᱚᱱᱟ ᱩᱫ ᱞᱤᱧ ᱞᱟᱹᱭᱮᱜ-ᱟ ᱟᱞᱮ ᱫᱚ ᱚᱱᱟ ᱩᱫ ᱫᱚ ᱠᱟᱹᱡ ᱠᱟᱹᱡ ᱧᱚᱜ ᱜᱮᱭᱟ ᱟᱭᱪᱷᱚ ᱦᱩᱰᱤᱧ ᱦᱩᱰᱤᱧ ᱫᱷᱟᱨᱟ ᱜᱮᱭᱟ᱾
ᱚ ᱟᱪᱪᱷᱟ ᱟᱪᱪᱷᱟ᱾
ᱦᱩᱸ ᱦᱩᱸ ᱟᱨ ᱚᱱᱟ ᱢᱩᱪᱤ ᱪᱷᱟᱛᱟ ᱩᱫ ᱠᱚᱫᱚ ᱥᱮᱬᱟ ᱧᱚᱜ ᱜᱮᱭᱟ ᱚᱱᱟᱫᱚ ᱠᱷᱩᱵ ᱥᱮᱬᱟ ᱥᱮᱬᱟ ᱨᱮᱦᱮᱫ ᱠᱚ ᱛᱟᱦᱮᱱᱟ᱾
ᱦᱚ ᱜᱚᱝᱠᱮ ᱦᱚ᱾
ᱦᱩᱸ ᱟᱨ ᱚᱱᱟ ᱚᱱᱮ ᱠᱟᱰᱷᱟᱱᱚᱜ ᱵᱤᱱ ᱞᱟᱹᱭ ᱠᱮᱫᱟ ᱦᱟᱸᱜ ᱡᱟᱦᱟᱸ
ᱦᱮᱸ ᱚᱱᱟ ᱫᱚ ᱟᱞᱮ ᱱᱚᱛᱮ ᱫᱚ ᱠᱤᱪᱷᱩ ᱠᱤᱪᱷᱩ ᱡᱟᱭᱜᱟ ᱫᱚ ᱠᱷᱩᱵ ᱜᱮ ᱧᱟᱢᱚᱜᱼᱟ ᱦᱟᱸᱜ ᱜᱚᱝᱠᱮ᱾
ᱚ ᱟᱪᱪᱷᱟ ᱟᱪᱷᱟ᱾
ᱦᱮᱸ ᱟᱫᱚ ᱚᱱᱟ ᱠᱚᱫᱚ ᱦᱟᱸᱜ ᱠᱤᱪᱷᱩ ᱠᱤᱪᱷᱩ ᱦᱚᱲ ᱫᱚ ᱦᱟᱸᱜ ᱩᱸ ᱰᱷᱮᱨ ᱧᱚᱜ ᱜᱮᱠᱚ ᱟᱹᱜᱩᱭ ᱛᱮᱠᱚ ᱟᱹᱠᱷᱨᱤᱧᱟ ᱦᱟᱸᱜ ᱩᱸ᱾ ᱠᱟ ᱟᱭᱢᱟ ᱫᱟᱢ ᱛᱮᱜᱮ
ᱟᱫᱚ ᱵᱟᱡᱟᱨ ᱥᱟᱦᱟᱨ ᱠᱚᱨᱮᱜ ᱜᱮ ᱯᱟᱞᱮ ᱥᱮ ᱯᱟᱞᱮ ᱱᱚᱜ ᱟᱹᱛᱩ ᱚᱲᱟᱜ ᱠᱚᱨᱮᱜ ᱜᱮ? ᱦᱚᱸ ᱜᱚᱝᱠᱮ, ᱦᱮᱞᱳ᱾ ᱦᱮᱞᱳ᱾ ᱜᱚᱝᱠᱮ ᱟᱸᱡᱚᱢᱮᱫ ᱠᱟᱱᱟ ᱵᱮᱱ? ᱦᱮᱞᱳ᱾ ᱦᱮᱞᱳ᱾ ᱦᱮᱞᱳ᱾ ᱦᱮᱞᱳ᱾ ᱦᱮᱞᱳ᱾